ᱦᱟᱞᱚ,
ᱦᱮᱞᱚ, ᱦᱮᱸ ᱟᱸᱡᱚᱢᱚᱜ ᱠᱟᱱᱟ᱾
ᱦᱮᱸ ᱦᱳᱭ ᱟᱸᱡᱚᱢᱚᱜ
ᱦᱳᱭ ᱟᱨᱚ ᱢᱤᱫ ᱫᱷᱟᱣ ᱨᱚᱲ ᱨᱮᱱᱟᱜ ᱫᱟᱣ ᱞᱟᱝ ᱧᱟᱢ ᱠᱮᱫᱟ ᱟᱨ ᱠᱷᱟᱱ ᱫᱚ ᱪᱮᱫ ᱞᱟᱹᱭ ᱦᱩᱭᱩᱜ ᱠᱟᱱ ᱛᱟᱦᱮᱸᱱᱟ ᱞᱟᱹᱭ ᱢᱮᱥᱮ ᱟᱨ ᱢᱤᱫ ᱫᱷᱟᱣ?
ᱱᱚᱣᱟ ᱟᱰᱠᱤ ᱢᱟᱱᱮ ᱪᱮᱫ ᱞᱟᱝ ᱪᱟᱠᱟᱜ ᱠᱟᱱ ᱛᱟᱦᱮᱸᱱᱟ ᱱᱚᱣᱟ ᱦᱟᱸᱜ, ᱠᱟᱴᱠᱚᱢ ᱠᱚ ᱜᱚᱸᱜᱷᱟ ᱠᱚ ᱤᱫᱤ ᱠᱟᱛᱮᱜ ᱩᱫ ᱠᱚ ᱤᱫᱤ ᱠᱟᱛᱮᱜ ᱟᱨᱠᱤ ᱡᱚᱢ ᱧᱩ ᱱᱤᱭᱟᱹ
ᱦᱳᱭ ᱦᱳᱭ ᱟᱫᱚ ᱱᱮ ᱠᱟᱴ ᱩᱫ ᱥᱮ ᱪᱮᱜ ᱮᱢ ᱞᱟᱹᱭ ᱠᱮᱜ ᱫᱚ ᱚᱱᱠᱟ ᱞᱟᱠᱟ᱾
ᱦᱮᱸ ᱠᱟᱴ ᱩᱫ ᱫᱚᱦᱚ ᱢᱟᱱᱮ ᱟᱞᱮ ᱥᱮᱜ ᱫᱚ ᱚᱱᱟ ᱥᱟᱨᱡᱚᱢ, ᱫᱟᱨᱮ ᱨᱮᱱᱟᱜ ᱡᱟᱦᱟᱸ ᱩᱫ ᱚᱢᱚᱱᱚᱜ ᱜᱮᱭᱟ ᱱᱚᱣᱟ ᱩᱫ ᱜᱮᱞᱮ ᱡᱚᱢ ᱜᱮᱭᱟ᱾
ᱚ, ᱦᱳᱭ ᱟᱫᱚ ᱢᱟᱱᱮ ᱡᱟᱦᱟᱸ ᱚᱸ ᱫᱟᱨᱮ ᱠᱚ ᱩᱞ ᱢᱟᱱᱮ ᱦᱚᱭ ᱫᱟᱜᱽ ᱛᱮ ᱡᱟᱦᱟᱸ ᱠᱚ ᱩᱞᱴᱟᱹᱣ ᱠᱚᱜᱼᱟ ᱚᱱᱟ ᱠᱚ ᱥᱮᱭᱟᱜᱼᱟ ᱚᱸᱰᱮ ᱠᱷᱚᱱᱟᱜ ᱟᱫᱚ ᱡᱟᱦᱟᱸ ᱩᱫ ᱠᱚ ᱚᱢᱚᱱᱚᱜᱼᱟ ᱚᱱᱟ ᱚᱱᱟ ᱩᱫ ᱯᱮ ᱡᱚᱢ ᱜᱮᱭᱟ ᱛᱚ?
ᱦᱳᱭ ᱦᱳᱭ ᱢᱟᱱᱮ ᱥᱟᱱᱟᱢ ᱫᱟᱨᱮ ᱨᱮᱱᱟᱜ ᱫᱚ ᱦᱟᱸᱜ ᱵᱟᱝᱞᱮ ᱡᱚᱢ ᱜᱮᱭᱟ ᱟᱨᱠᱤ ᱡᱟᱦᱟᱸ ᱥᱟᱨᱡᱚᱢ ᱫᱟᱨᱮ ᱠᱟᱱᱟ ᱥᱟᱨᱡᱚᱢ ᱫᱟᱨᱮ ᱨᱮᱱᱟᱜ ᱡᱟᱦᱟᱸ ᱩᱫ ᱫᱚ ᱠᱚ ᱚᱱᱟ ᱜᱮᱞᱮ ᱡᱚᱢ ᱠᱮ ᱮᱴᱟᱜ ᱫᱟᱨᱮ ᱨᱮᱱᱟᱜ ᱫᱚ ᱵᱟᱝᱜᱮ᱾
ᱚ, ᱦᱳᱭ ᱤᱧ ᱫᱚ ᱛᱮᱦᱮᱸᱱ ᱟᱨᱚ ᱯᱩᱭᱞᱳ ᱵᱟᱨᱮᱢ ᱞᱟᱹᱭ ᱠᱮᱫ ᱛᱮ ᱟᱸᱡᱚᱢ ᱠᱤᱫᱤᱧ ᱤᱧ ᱫᱚ ᱵᱟᱹᱧ ᱵᱟᱲᱟᱭ ᱛᱟᱦᱮᱸᱱᱟ ᱡᱮ ᱚᱱᱟ ᱩᱫ ᱠᱚᱦᱚᱸ ᱠᱚ ᱡᱚᱢ ᱛᱟᱦᱮᱸᱱᱟ ᱥᱮ ᱪᱮᱜ ᱞᱮᱠᱟ᱾
ᱟᱪᱪᱷᱟ ᱟᱪᱪᱷᱟ ᱛᱚ ᱡᱩᱫᱤᱭᱚ ᱚᱢᱚᱱᱚᱜᱼᱟ ᱛᱚ ᱡᱚᱢ ᱞᱮᱟᱜᱟᱭᱟ ᱟᱠᱷᱟᱭ ᱧᱮᱞᱟᱯᱮ ᱢᱚᱴᱟᱢᱩᱴᱤ ᱵᱷᱟᱜᱤ ᱜᱮ ᱦᱟᱸᱜ ᱵᱩᱡᱷᱟᱹᱜᱼᱟ᱾
ᱦᱳᱭ ᱟᱫᱚ ᱚᱱᱟ ᱫᱚ ᱱᱚᱣᱟ ᱠᱚ ᱪᱮᱜ ᱞᱮᱠᱟ ᱩᱫ ᱵᱚᱱ ᱩᱛᱩᱭ ᱜᱮᱭᱟ ᱚᱱᱠᱟ ᱠᱚ ᱩᱛᱩᱭ ᱜᱮᱭᱟ ᱚᱱᱟᱦᱚᱸ?
ᱦᱮᱸ ᱦᱮᱸ ᱚᱱᱟ ᱦᱚᱸ ᱚᱱᱠᱟ ᱞᱮᱠᱟ ᱠᱚ ᱩᱛᱩᱭ ᱜᱮᱭᱟ ᱵᱷᱟᱹᱡᱤ ᱠᱟᱛᱮᱜ ᱥᱮ ᱩᱛᱩ ᱠᱟᱛᱮᱜ ᱥᱮ ᱥᱚᱲᱮ ᱠᱟᱛᱮᱜ᱾ ᱥᱟᱱᱟᱢ ᱞᱮᱠᱟ ᱛᱮᱜᱮ ᱡᱚᱢ ᱫᱚ ᱜᱟᱱᱚᱜ ᱜᱮᱭᱟ᱾
ᱚ ᱟᱨ ᱛᱟᱦᱚᱞᱮ ᱞᱟᱹᱭ ᱫᱟᱹᱞᱤᱧ ᱟᱯᱮᱥᱮᱜ ᱫᱚ ᱚᱱᱟ ᱵᱩᱥᱩᱵ ᱩᱫ ᱫᱚᱠᱚ ᱡᱚᱢ ᱜᱮᱭᱟ ᱥᱮ ᱵᱟᱝ? ᱵᱩᱥᱩᱵ ᱨᱮ ᱡᱟᱦᱟᱸ ᱚᱢᱚᱱᱚᱜ-ᱟ᱾
ᱦᱮᱸ ᱱᱚᱣᱟ ᱵᱩᱥᱩᱵ ᱩᱫ ᱦᱚᱸᱠᱚ ᱡᱚᱢ ᱜᱮᱭᱟ ᱵᱩᱥᱩᱵ ᱩᱫ ᱦᱚᱸ ᱡᱚᱢ ᱵᱟᱲᱟ ᱦᱩᱭᱩᱜ ᱠᱟᱱᱟ ᱱᱚᱣᱟ ᱢᱟ ᱦᱟᱸᱜ᱾ ᱮᱠᱷᱚᱱ ᱥᱚᱢᱚᱭ ᱜᱮ ᱧᱮᱞᱚᱜ ᱠᱟᱱᱟ ᱱᱚᱝᱠᱟ ᱫᱟᱜᱽ ᱡᱟᱹᱲᱤ ᱠᱟᱛᱮᱜ ᱵᱩᱥᱩᱵ ᱠᱩ ᱥᱤᱭᱟᱜ ᱠᱟᱱᱟ ᱚᱸᱰᱮ ᱠᱷᱚᱱᱟᱜ ᱜᱮ ᱩᱰᱩᱠᱚᱜ ᱠᱟᱱᱟ᱾
ᱦᱩᱸ ᱦᱩᱸ ᱦᱩᱸ ᱟᱨ ᱚᱱᱮ ᱵᱩᱥᱩᱵ ᱨᱮᱱᱟᱜ ᱜᱮ ᱦᱮᱸ ᱡᱚᱢ ᱜᱮᱭᱟ ᱠᱚ᱾ ᱟᱞᱮ ᱫᱚ ᱚᱱᱮ ᱨᱚᱦᱚᱭ ᱜᱮᱭᱟᱞᱮ ᱳᱫ, ᱚᱱᱮ ᱤᱭᱟᱹ ᱵᱤᱱ ᱧᱮᱞ ᱠᱟᱜᱼᱟ ᱠᱷᱚᱲ ᱚᱱᱠᱟ ᱠᱚ ᱜᱮᱫ ᱜᱮᱭᱟ ᱪᱷᱟᱹᱱᱤ ᱞᱮᱠᱟ? ᱚᱱᱟᱨᱮ ᱮᱸ ᱚᱝᱠᱟ ᱮ ᱤᱭᱟᱹ ᱠᱟᱛᱮᱜ ᱛᱟᱯᱚᱨᱮ ᱵᱟᱨ ᱫᱤᱱ ᱫᱟᱜᱽ ᱨᱮᱠᱚ ᱞᱚᱦᱚᱫ ᱠᱟᱜᱼᱟ ᱛᱟᱯᱚᱨᱮ ᱤᱭᱟᱹ ᱠᱟᱛᱮ ᱵᱚᱥᱛᱟᱨᱮ ᱚᱝᱠᱟ ᱯᱚᱞᱤᱛᱷᱤᱱ ᱨᱮᱠᱚ ᱯᱮᱠᱤᱝᱟ ᱟᱨ ᱱᱚᱸᱰᱮ ᱢᱟᱱᱮ ᱨᱚᱦᱚᱭᱟᱠᱚ ᱟᱨᱠᱤ ᱚᱝᱠᱟᱞᱮ ᱨᱚᱦᱚᱭ ᱵᱟᱲᱟᱭ ᱜᱮᱭᱟ ᱟᱞᱮᱜᱮ᱾ ᱟᱫᱚ ᱚᱱᱟ ᱫᱚ ᱟᱹᱠᱷᱨᱤᱧ ᱦᱳᱭ ᱢᱟᱱᱮ ᱚᱱᱟ ᱫᱚ ᱢᱟᱱᱮ ᱧᱟᱢᱚᱜ-ᱟ ᱟᱨᱠᱤ ᱡᱟᱦᱟᱸ ᱚᱱᱟ ᱜᱨᱩᱯ ᱢᱮᱱᱟᱜ ᱛᱟᱠᱚᱣᱟ ᱥᱮ ᱟᱫᱚ ᱚᱱᱟ ᱜᱨᱩᱯ ᱠᱷᱚᱱᱟᱜ ᱠᱚ ᱮᱢᱚᱜ-ᱟ᱾ ᱠᱚ ᱟᱨᱠᱤ᱾
ᱚ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱟᱯᱮ ᱥᱮᱱ ᱫᱚ᱾
ᱦᱳᱭ ᱟᱫᱚ ᱚᱱᱟ ᱩᱫ ᱦᱚᱸ ᱥᱤᱵᱤᱞ ᱜᱮᱭᱟ ᱢᱮᱱᱠᱷᱟᱱ ᱚᱱᱟ ᱩᱫ ᱫᱚ ᱡᱟᱹᱥᱛᱤ ᱜᱮ ᱫᱟᱢ ᱜᱮᱭᱟ᱾ ᱟᱫᱚ ᱚᱱᱟᱲᱟᱜ ᱦᱚᱞᱮ ᱡᱚᱢ ᱠᱟᱫᱟ ᱢᱟᱱᱮ ᱢᱤᱜ ᱪᱟᱸᱫᱳ ᱵᱷᱤᱛᱨᱤ ᱛᱮ ᱚᱱᱠᱟ ᱚᱢᱚᱱᱚᱜ-ᱟ ᱟᱹᱰᱤ ᱪᱮᱨᱦᱟ᱾
ᱦᱮᱸ ᱦᱮᱸ ᱦᱚᱭ᱾ ᱢᱟᱱᱮ ᱡᱟᱦᱟᱸᱱᱟᱜ ᱩᱫ ᱯᱮ ᱨᱚᱦᱚᱭᱮᱫ ᱠᱟᱱ ᱫᱚ ᱱᱚᱣᱟ ᱫᱚ ᱢᱟᱱᱮ ᱪᱮᱫ ᱢᱟᱱᱮ ᱱᱚᱝᱠᱟ ᱤᱛᱟᱹ ᱧᱟᱢᱚᱜ ᱜᱮᱭᱟ ᱥᱮ ᱚᱠᱟᱮ ᱞᱮᱠᱟ ᱱᱚᱣᱟ ᱦᱟᱜ ᱴᱷᱤᱠ ᱵᱟᱝᱞᱤᱧ ᱵᱩᱡ ᱫᱟᱲᱮᱭᱟᱜᱭᱟ ᱟᱞᱮᱫ ᱫᱚ ᱱᱚᱝᱠᱟ ᱞᱮᱠᱟ ᱵᱟᱝᱠᱚ ᱨᱚᱦᱚᱭ ᱜᱮᱭᱟ᱾
ᱦᱳᱭ ᱤᱛᱟᱹᱜ ᱜᱮ ᱧᱟᱢᱚᱜ-ᱟ ᱢᱟᱱᱮ ᱚᱱᱠᱟ ᱦᱳᱲᱳ ᱢᱮᱱ ᱦᱳᱲᱳ ᱞᱮᱠᱟᱜᱮ ᱟᱨ ᱚᱱᱟ ᱤᱭᱟᱹᱨᱮ ᱯᱩ ᱯᱩᱲ ᱜᱮ ᱛᱟᱦᱮᱱᱟ ᱦᱩᱲᱳ ᱞᱮᱠᱟᱜ ᱜᱮ ᱧᱮᱞᱚᱜ-ᱟ ᱢᱮᱱᱠᱷᱟᱱ ᱟᱫᱚ ᱫᱷᱟᱨᱮ ᱫᱷᱟᱨᱮᱛᱮ ᱮᱨᱵᱤᱱ ᱟᱨᱚ ᱚᱱᱠᱟ ᱠᱷᱚᱲ ᱵᱤᱱ ᱮᱢᱟᱜ-ᱟ ᱛᱟᱨᱯᱚᱨᱮ ᱵᱤᱱ ᱮᱥᱮᱫ ᱫᱤᱭᱤᱭᱟ ᱛᱷᱟᱠ ᱛᱷᱟᱠ ᱵᱤᱱ ᱤᱭᱟᱹ ᱤᱫᱤᱭᱟ ᱟᱨᱠᱤ ᱯᱮᱨᱮᱡ ᱤᱫᱤᱭᱟᱵᱤᱱ ᱟᱫᱚ ᱚᱱᱠᱟ ᱛᱷᱟᱠ ᱛᱷᱟᱠ ᱜᱮ ᱟᱫᱚ ᱚᱱᱠᱟᱜᱮᱟᱱᱮ ᱩᱰᱩᱠᱚᱜ-ᱟ ᱡᱚᱠᱷᱚᱱ ᱚᱱᱟ ᱴᱟᱭᱤᱢ ᱦᱩᱭᱩᱜ-ᱟ ᱟᱫᱚ ᱚᱱᱠᱟᱜᱮ ᱩᱰᱩᱠᱚᱜ-ᱟ᱾
ᱢᱟᱱᱮ ᱱᱚᱣᱟ ᱫᱚ ᱦᱟᱸᱜ ᱛᱟᱦᱚᱞᱮ ᱪᱮᱫ ᱩᱫ ᱯᱮ ᱢᱮᱛᱟᱜ ᱠᱟᱱᱟ?
ᱚᱱᱟ ᱫᱚ ᱴᱷᱤᱠ ᱦᱚᱲ ᱛᱮᱫᱚ ᱵᱟᱹᱞᱤᱧ ᱵᱟᱲᱟᱭᱟ ᱛᱚ ᱛᱮᱫᱚ ᱢᱟᱥᱨᱩᱢ ᱜᱮᱠᱚ ᱢᱮᱛᱟᱜ ᱜᱮᱭᱟ ᱟᱨᱠᱤ ᱠᱮᱭᱟ ᱟᱫᱚ ᱤᱭᱟᱹ ᱛᱮᱫᱚ ᱵᱟᱹᱞᱤᱧ ᱵᱟᱲᱟᱭᱟ᱾
ᱟᱪᱪᱷᱟ ᱟᱪᱪᱷᱟ ᱛᱚ ᱵᱤᱧ ᱞᱟᱹᱭ ᱜᱮ ᱦᱟᱸᱜ ᱟᱢᱫᱟ ᱠᱤ ᱫᱟᱢᱟ ᱫᱟᱢ ᱢᱟ ᱛᱚ ᱥᱮᱵᱤᱞ ᱫᱚ ᱦᱟᱸᱜ ᱪᱮᱫ ᱠᱟ ᱵᱩᱡᱷᱟᱹᱜ ᱜᱮᱭᱟ ᱟᱨᱚ
ᱦᱚᱸ ᱥᱤᱵᱤᱞ ᱦᱚᱸ ᱵᱷᱟᱹᱜᱤ ᱜᱮ ᱥᱤᱵᱤᱞ ᱜᱮᱭᱟ ᱮᱢᱱᱤ ᱪᱤᱠᱠᱟ ᱩᱫᱽ ᱵᱚᱱ ᱡᱚᱢᱟ ᱚᱱᱟ ᱠᱷᱚᱱᱟᱜ ᱡᱟᱹᱥᱛᱤ ᱥᱤᱵᱤᱞ ᱜᱮᱭᱟ ᱚᱱᱟ ᱫᱚ ᱵᱷᱟᱜᱤ ᱜᱮ ᱵᱩᱡᱷᱟᱹᱜ ᱜᱮᱭᱟ᱾
ᱚ ᱟᱪᱪᱷᱟ ᱡᱟᱜᱜᱮ ᱛᱟᱦᱚᱞᱮ ᱟᱞᱮᱥᱮᱫ ᱫᱚ ᱢᱮᱱᱟᱜ ᱟᱥᱮ ᱵᱟᱹᱱᱩᱜ-ᱟ ᱛᱚ ᱱᱚᱝᱠᱟ ᱞᱮᱠᱟ ᱪᱟᱥ ᱢᱟ ᱵᱟᱝ ᱦᱩᱭᱩᱜ ᱜᱮᱭᱟ᱾ ᱢᱟᱱᱮ ᱱᱚᱝᱠᱟ ᱵᱤᱨ ᱠᱚᱨᱮ ᱧᱮᱞ ᱧᱟᱢᱚᱜ ᱜᱮᱭᱟ ᱵᱟᱝ ᱱᱚᱝᱠᱟ ᱚᱢᱚᱱᱚᱜ ᱜᱮᱭᱟ ᱱᱚᱣᱟ ᱩᱫ ᱠᱚ
ᱵᱟᱝ ᱵᱟᱝ ᱚᱱᱟ ᱚᱱᱟ ᱡᱟᱦᱟᱸ ᱟᱞᱮ ᱞᱮ ᱨᱚᱦᱚᱭ ᱜᱮᱭᱟ ᱥᱮ ᱚᱱᱟ ᱩᱫ ᱫᱚ ᱢᱟᱱᱮ ᱚᱠᱟ ᱨᱮ ᱦᱚᱸ ᱵᱟᱝ ᱧᱮᱞ ᱧᱟᱢ ᱠᱟᱱᱟ ᱚᱱᱟ ᱫᱚ ᱨᱚᱦᱚᱭ ᱠᱚ ᱨᱚᱦᱚᱭᱟ ᱩᱱᱠᱩ ᱴᱷᱮᱱ ᱜᱮ ᱵᱟᱠᱟᱱ ᱮᱢᱱᱤ ᱫᱚ ᱚᱱᱟ ᱫᱚ ᱵᱟᱝ ᱤᱛᱟᱹ ᱧᱟᱢᱚᱜ ᱜᱮᱭᱟ ᱢᱟᱱᱮ ᱪᱟᱨᱟ ᱟᱹᱜᱩ ᱠᱟᱛᱮᱜ ᱚᱱᱟ ᱫᱚ ᱨᱚᱦᱚᱭ ᱦᱩᱭᱩᱜ-ᱟ᱾ ᱟᱹᱰᱤ ᱞᱮᱠᱟᱱ ᱱᱤᱭᱚᱢ ᱠᱟᱨᱚᱱ ᱠᱟᱛᱮ ᱨᱚᱦᱚᱭ ᱦᱩᱭᱩᱜ-ᱟ ᱵᱟᱠᱷᱟᱱ ᱮᱢᱱᱤ ᱮᱢᱱᱤ ᱫᱚ ᱵᱟᱝ ᱚᱢᱚᱱᱚᱜ ᱜᱮᱭᱟ᱾
ᱢᱟᱱᱮ ᱚᱠᱟ ᱞᱮᱠᱟᱱ ᱡᱟᱭᱜᱟ ᱠᱚᱨᱮ ᱱᱚᱣᱟ ᱫᱚ ᱨᱚᱦᱚᱭ ᱞᱮᱠᱷᱟᱱ ᱟᱨᱠᱤ ᱚᱢᱚᱱᱚᱜ ᱜᱮᱭᱟ ᱱᱚᱝ ᱾
ᱢᱟᱱᱮ ᱚᱱᱟ ᱫᱚ ᱪᱮᱫ ᱞᱟᱹᱭ ᱞᱮᱭᱟ ᱵᱤᱱ ᱥᱮ ᱢᱟᱱᱮ ᱚᱱᱠᱟ ᱯᱞᱟᱥᱴᱤᱠ ᱤᱱᱟᱹᱜ ᱢᱟᱨᱟᱝ ᱟ ᱜᱮ ᱧᱟᱢᱚᱜ-ᱟ ᱢᱤᱫᱴᱮᱱ ᱟᱫᱚ ᱚᱱᱟ ᱠᱷᱚᱲ ᱢᱤᱫ ᱫᱤᱱ ᱞᱚᱦᱚᱫ ᱠᱟᱜ ᱦᱩᱭᱩᱜ-ᱟ ᱪᱷᱟᱹᱱᱤ ᱞᱮᱠᱟ ᱜᱮᱫ ᱠᱟᱛᱮ ᱟᱫᱚ ᱚᱱᱟ ᱟᱱᱮ ᱪᱷᱟᱠᱟᱣ ᱠᱟᱛᱮᱜ ᱫᱟᱜ ᱠᱚ ᱡᱷᱚᱛᱚ ᱪᱟᱵᱟ ᱠᱟᱛᱮᱜ ᱛᱟᱯᱚᱨᱮ ᱚᱱᱟᱜᱮ ᱟᱨᱚ ᱚᱱᱟ ᱤᱭᱟᱹᱨᱮ ᱯᱮᱠᱤᱝ ᱦᱩᱭᱩᱜ-ᱟ᱾ ᱚᱱᱟ ᱵᱚᱥᱛᱟ ᱨᱮ ᱚᱱᱠᱟ ᱢᱟᱱᱮ ᱡᱟᱦᱟᱸ ᱯᱚᱞᱤᱛᱷᱤᱱ ᱧᱟᱢᱚᱜ-ᱟ ᱢᱟᱨᱟᱝ ᱧᱚᱜ ᱜᱮᱭᱟ᱾ ᱚᱱᱟ ᱧᱟᱢᱚᱜ-ᱟ ᱯᱳᱭᱞᱳ ᱠᱷᱚᱲ ᱵᱤᱱ ᱮᱢ ᱠᱮᱫᱟ ᱛᱟᱨᱯᱚᱨᱮ ᱚᱱᱟ ᱤᱛᱟᱹ ᱵᱤᱱ ᱫᱚᱦᱚ ᱟᱨᱚ ᱠᱷᱚᱲ ᱵᱤᱱ ᱮᱢ ᱠᱮᱫᱟ ᱟᱨᱚ ᱤᱛᱟᱹ ᱵᱤᱱ ᱮᱢ ᱠᱮᱫᱟ ᱚᱱᱠᱟ ᱚᱱᱠᱟᱛᱮ ᱟᱫᱚ ᱛᱟᱯᱚᱨᱮ ᱡᱚᱠᱷᱚᱱ ᱢᱩᱪᱟᱹᱫ ᱨᱮ ᱟᱫᱚ ᱚᱱᱟ ᱫᱚ ᱛᱚᱞ ᱦᱩᱭᱩᱜ-ᱟ ᱛᱚᱞ ᱠᱟᱛᱮ ᱟᱫᱚ ᱚᱱᱠᱟ ᱟᱠᱟ ᱠᱟᱜ ᱦᱩᱭᱩᱜ-ᱟ ᱚᱲᱟᱜ ᱨᱮ ᱚᱱᱟ ᱫᱚ ᱢᱤᱫᱴᱮᱱ ᱚᱲᱟᱜ ᱢᱮᱱᱟᱜ ᱛᱟᱞᱮᱭᱟ ᱚᱱᱟ ᱚᱲᱟᱜ ᱨᱮᱜᱮ ᱟᱫᱚ ᱚᱱᱠᱟ ᱞᱮ ᱟᱠᱟ ᱠᱟᱜ-ᱟ᱾ ᱵᱟᱵᱮᱨ ᱟᱛᱮᱡ᱾
ᱟᱪᱪᱷᱟ ᱟᱪᱪᱷᱟ ᱟᱪᱪᱷᱟ᱾
ᱟᱫᱚ ᱚᱱᱟ ᱫᱚ ᱟᱡ ᱛᱮᱜᱮ ᱟᱫᱚ ᱦᱩᱭᱩᱜ-ᱟ ᱟᱨᱠᱤ ᱟᱫᱚ
ᱢᱟᱱᱮ ᱱᱚᱝᱠᱟ ᱚᱛ ᱠᱚᱨᱮ ᱫᱚ ᱢᱟᱱᱮ ᱱᱚᱝᱠᱟ ᱚᱛᱵ ᱫᱚᱦᱚ ᱫᱚ ᱵᱟᱝ ᱞᱟᱜᱟᱜ-ᱟ ᱩᱱ ᱠᱟᱛᱷᱟ ᱱᱚᱝᱠᱟ ᱪᱮᱠᱟ ᱵᱤᱱ ᱞᱟᱹᱭ ᱠᱮᱭᱟ ᱚᱱᱠᱟ ᱚᱷᱟᱵ ᱠᱟᱛᱮ ᱟᱠᱟ ᱞᱮᱠᱷᱟᱡ ᱜᱮ ᱚᱢᱚᱱᱚᱜ-ᱟ᱾
ᱦᱳᱭ ᱦᱳᱭ ᱚᱛ ᱨᱮᱫᱚ ᱫᱚ ᱵᱟᱝ ᱞᱟᱜᱟᱜ-ᱟ᱾
ᱟᱪᱪᱷᱟ ᱵᱟᱠᱷᱟᱱ ᱩᱫᱽ ᱠᱚᱢᱟ ᱦᱟᱜ ᱧᱮᱞ ᱦᱩᱭᱩ ᱠᱟᱱᱟ ᱱᱚᱝᱠᱟ ᱚᱛ ᱢᱟᱱᱮ ᱚᱛ ᱠᱚᱨᱮ ᱜᱮ ᱦᱟᱸᱜ ᱩᱰᱩᱠᱚᱜ ᱜᱮᱭᱟ᱾ ᱛᱚ ᱚᱱᱟ ᱩᱫᱽ ᱫᱚ ᱦᱟᱸᱜ ᱚᱱᱠᱟ ᱞᱮᱠᱟ ᱫᱚ ᱵᱟᱝᱜᱮ᱾
ᱦᱳᱭ ᱟᱫᱚ ᱢᱟᱱᱮ ᱟᱞᱮ ᱫᱚ ᱚᱱᱠᱟ ᱞᱮᱠᱟ ᱢᱤᱫ ᱫᱷᱟᱣ ᱞᱮ ᱧᱟᱢ ᱞᱮᱫᱟ ᱛᱚ ᱛᱟᱦᱚᱞᱮ ᱟᱫᱚ ᱨᱚᱦᱚᱭ ᱦᱩᱭ ᱟᱠᱟᱱᱟ ᱟᱫᱚ ᱧᱮᱞ ᱦᱩᱭ ᱠᱟᱱᱟ ᱟᱫᱚ ᱵᱟᱰᱟᱭ ᱢᱮᱱᱟᱜ-ᱟ ᱚᱱᱟᱫᱚ ᱪᱮᱫ ᱠᱟᱛᱮᱜ ᱦᱩᱭᱩᱜ-ᱟ ᱪᱮᱫᱞᱮᱠᱟ ᱦᱩᱭᱩᱜ-ᱟ᱾ ᱪᱮᱠᱟᱭ ᱦᱩᱭᱩᱜ-ᱟ ᱟᱨ ᱚᱱᱟ ᱩᱫ ᱚᱱᱟ ᱫᱚᱠᱚ ᱨᱚᱦᱚᱲᱟᱠᱚ ᱨᱚᱦᱚᱲ ᱠᱟᱛᱮ ᱫᱚᱦᱚᱭ ᱦᱩᱭᱩᱜ-ᱟ᱾ ᱛᱟᱨᱯᱚᱨᱮ ᱩᱱᱠᱩ ᱜᱮᱠᱚ ᱦᱤᱡᱩᱜᱼᱟ ᱟᱨ ᱟᱨ ᱠᱚ ᱤᱫᱤᱭᱟᱠᱚ ᱾
ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱟᱯᱮ ᱥᱮᱫ ᱫᱚ ᱱᱚᱝᱠᱟ ᱵᱮᱵᱚᱥᱛᱟ ᱠᱚ ᱢᱮᱱᱟᱜ ᱟᱠᱟᱜᱼᱟ ᱾ ᱟᱞᱮ ᱥᱮᱫ ᱫᱚ ᱦᱟᱸᱜ ᱱᱚᱝᱠᱟ ᱵᱤᱨ ᱫᱤᱥᱚᱢ ᱫᱚᱢᱮ ᱢᱮᱱᱟᱜ ᱟᱠᱟᱫᱼᱟ ᱟᱨᱠᱤ ᱢᱟᱱᱮ ᱟᱞᱮ ᱥᱮᱫ ᱫᱚ ᱵᱮᱥᱤ ᱦᱟᱸᱜ ᱚᱱᱠᱟ ᱥᱟᱨᱡᱚᱢ ᱫᱟᱨᱮ ᱠᱚ ᱢᱮᱱᱟᱜ ᱟᱠᱟᱜᱼᱟ ᱟᱯᱮ ᱥᱮᱫ ᱚᱱᱠᱟ ᱥᱟᱨᱡᱚᱢ ᱫᱟᱨᱮ ᱠᱚ ᱢᱮᱱᱟᱜ ᱠᱟᱜ ᱜᱮᱭᱟ?
ᱦᱚᱸ ᱟᱫᱚ ᱡᱟᱦᱟᱸ ᱵᱤᱨ ᱟᱞᱮ ᱡᱟᱦᱟᱸ ᱥᱟᱦᱟᱱ ᱥᱟᱠᱟᱢ ᱞᱮ ᱟᱹᱜᱩᱭ ᱜᱮᱭᱟ ᱚᱱᱟ ᱵᱤᱨ ᱨᱮᱫᱚ ᱢᱮᱱᱟᱜ ᱟᱠᱟᱫᱟ ᱚᱠᱟ ᱥᱩᱨ ᱥᱩᱯᱩᱨ ᱠᱚᱨᱮ ᱫᱚ ᱚᱱᱠᱟ ᱫᱚ ᱵᱟᱱᱩ ᱠᱟᱫ ᱛᱟᱞᱮᱭᱟ ᱥᱟᱨᱡᱚᱢ ᱫᱟᱨᱮ ᱠᱚᱫᱚ ᱾
ᱚᱳ ᱟᱪᱪᱷᱟ ᱾ ᱱᱚᱣᱟ ᱥᱟᱨᱡᱚᱢ ᱫᱟᱨᱮ ᱠᱷᱚᱱ ᱢᱟᱱᱮ ᱥᱟᱨᱡᱚᱢ ᱨᱟᱥᱟ ᱠᱷᱚᱱ ᱪᱮ ᱳᱰᱳᱠᱚᱜ ᱜᱮᱭᱟ ᱥᱮ ᱥᱟᱨᱡᱚᱢ ᱡᱚ ᱪᱮᱫ ᱠᱟᱱᱟ ᱨᱟᱱ ᱨᱮᱦᱮᱫ ᱠᱟᱹᱢᱤ ᱠᱚᱨᱮ ᱮᱢ ᱜᱟᱱᱚ ᱱᱚᱝᱠᱟ ᱞᱮᱠᱟ ᱵᱤᱱ ᱵᱟᱲᱟᱭ ᱟᱠᱟᱜᱼᱟ᱾
ᱦᱳᱭ ᱦᱳᱭ ᱾ ᱚᱱᱟ ᱚᱱᱟ ᱜᱮᱨ ᱛᱮᱫ ᱛᱚ ᱚᱱᱟ ᱫᱚ ᱵᱟᱲᱟᱭ ᱜᱮᱭᱟᱞᱤᱧ ᱚᱱᱟ ᱫᱚ ᱫᱷᱩᱲᱟᱹᱭ ᱟᱠᱚ ᱚᱱᱟ ᱫᱚ ᱵᱟᱲᱟᱭ ᱜᱮᱭᱟᱞᱤᱧ ᱟᱹᱞᱤᱧ ᱾ ᱥᱟᱨᱡᱚᱢ ᱜᱮᱨ ᱫᱚ ᱫᱷᱩᱲᱟᱹᱭ ᱜᱮᱭᱟ ᱠᱚ ᱾
ᱟᱹᱰᱤ ᱱᱟᱯᱟᱭ ᱛᱟᱦᱚᱞᱮ ᱟᱞᱮ ᱥᱮᱫ ᱫᱚ ᱦᱟᱸᱜ ᱢᱟᱱᱮ ᱫᱷᱩᱲᱟᱹᱭ ᱜᱮᱭᱟᱞᱮ ᱟᱨᱠᱤ ᱫᱷᱩᱲᱟᱹ ᱠᱚᱫᱚ ᱱᱚᱝᱠᱟ ᱞᱮᱠᱟ ᱠᱤᱨᱤᱧ ᱠᱚᱫᱚ ᱵᱟᱝ ᱞᱟᱜᱟᱣ ᱟᱞᱮᱭᱟ ᱱᱚᱣᱟ ᱫᱷᱩᱲᱟᱹ ᱛᱮᱜᱮ ᱱᱚᱣᱟ ᱛᱮᱜᱮ ᱫᱷᱩᱲᱟᱹᱫᱚᱞᱮ ᱵᱮᱱᱟᱣ ᱜᱮᱭᱟ ᱟᱨ ᱡᱚ ᱠᱟᱛᱷᱟᱧ ᱞᱤᱧ ᱡᱚ ᱤᱫᱤ ᱠᱟᱛᱮᱫ ᱵᱤᱱ ᱵᱟᱰᱟᱭᱟ?
ᱦᱳᱭ ᱟᱫᱚ ᱡᱚ ᱠᱚᱫᱚ ᱢᱟᱱᱮ ᱞᱟᱡ ᱦᱟᱹᱥᱩ ᱥᱮ ᱪᱮᱫ ᱞᱮᱠᱟ ᱨᱮᱪᱚ ᱡᱚᱢ ᱜᱮᱭᱟ ᱠᱚᱥᱮ ᱚᱱᱟ ᱤᱭᱟᱹ ᱡᱚ ᱛᱮᱫ?
ᱦᱮᱸ ᱮᱠᱫᱚᱢ ᱥᱚᱴᱷᱤᱠ ᱵᱮᱱ ᱢᱮᱱᱮᱫ ᱠᱟᱱᱟ ᱥᱟᱹᱨᱤ ᱠᱟᱛᱷᱟ ᱜᱮ᱾ ᱡᱩᱚᱫᱤᱭᱳ ᱟᱵᱚ ᱢᱟᱹᱱᱢᱤ ᱫᱚ ᱚᱱᱠᱟ ᱞᱮᱠᱟ ᱵᱟᱹᱞᱤᱧ ᱵᱟᱰᱟᱭᱟ ᱞᱟᱡ ᱦᱟᱹᱥᱩᱧ ᱡᱚᱢᱟᱠᱚ ᱥᱮ ᱵᱟᱠᱚ ᱡᱚᱢᱟ ᱢᱮᱱᱠᱷᱟᱱ ᱱᱩᱠᱩ ᱥᱤᱢ ᱥᱩᱠᱨᱤ ᱵᱷᱤᱰᱤ ᱜᱮᱰᱮ ᱠᱚ ᱱᱩᱠᱩ ᱫᱚ ᱦᱟᱸᱜ ᱡᱩᱫᱤᱭᱳ ᱞᱟᱡ ᱠᱚ ᱵᱟᱹᱲᱤᱡᱚᱜ ᱛᱟᱠᱚ ᱛᱟᱦᱚᱞᱮ ᱱᱩᱠᱩ ᱫᱚ ᱦᱟᱸᱜ ᱡᱚᱢ ᱵᱟᱲᱟ ᱦᱚᱪᱚ ᱦᱩᱭ ᱟᱠᱟᱱᱟ ᱡᱚᱢ ᱞᱮᱠᱷᱟᱱ ᱟᱨᱠᱤ ᱱᱟᱯᱟᱭᱚᱜ ᱛᱟᱠᱚᱣᱟ ᱱᱚᱝᱠᱟ ᱜᱮ ᱦᱟᱸᱜ᱾
ᱧᱮᱞ ᱵᱟᱲᱟ ᱦᱩᱭ ᱠᱟᱱᱟ ᱥᱮ ᱱᱩᱠᱩ ᱡᱚᱢ ᱵᱟᱲᱟ ᱪᱚ ᱦᱩᱭ ᱟᱠᱟᱱᱟ ᱾
ᱦᱳᱭ ᱦᱳᱭ ᱟᱨ ᱢᱤᱫ ᱞᱮᱠᱟ ᱵᱤᱨ ᱨᱮ ᱧᱟᱢᱚᱜᱼᱟ ᱨᱳᱞ ᱵᱤᱱ ᱟᱸᱢᱚᱢ ᱟᱠᱟᱫ ᱜᱮᱭᱟ ᱥᱮ?
ᱦᱮᱸ ᱦᱮᱸ ᱨᱳᱞ ᱫᱚᱞᱤᱧ ᱟᱸᱡᱚᱢ ᱟᱠᱟᱫᱟ ᱾
ᱦᱳᱭ ᱨᱚᱞ ᱦᱚᱸᱛᱚ ᱚᱱᱠᱟ ᱞᱮᱠᱟ ᱨᱟᱱ ᱠᱟᱹᱢᱤ ᱠᱚᱨᱮ ᱜᱮ ᱮᱢ ᱜᱮᱭᱟᱭ ᱥᱮ᱾
ᱨᱚᱞ ᱫᱚ ᱦᱟᱸᱜ ᱚᱱᱠᱟ ᱞᱮᱠᱟ ᱫᱚ ᱵᱟᱝ ᱟᱹᱞᱤᱧ ᱵᱟᱲᱟᱭ ᱜᱮᱭᱟ, ᱡᱩᱫᱤ ᱵᱮᱱ ᱵᱟᱲᱟᱭ ᱠᱷᱟᱱ ᱫᱚ ᱠᱟᱹᱴᱤᱡ ᱵᱮᱱ ᱞᱟᱹᱭ ᱞᱮᱠᱷᱟᱱᱡ ᱫᱚ ᱟᱹᱰᱤᱜ ᱱᱟᱯᱟᱭ ᱠᱚᱜᱼᱟ?
ᱦᱳᱭ ᱟᱫᱚ ᱨᱚᱞ ᱫᱚ ᱱᱚᱜ ᱚᱭ ᱡᱮ ᱨᱤᱢᱤᱞ ᱠᱚ ᱵᱟᱸᱫᱟ ᱠᱟᱱᱟ ᱥᱮ ᱟᱫᱚ ᱱᱟᱰᱤᱨᱤ ᱠᱚ ᱚᱱᱠᱟ ᱠᱷᱚᱥ ᱠᱷᱚᱥ ᱵᱩᱡᱷᱟᱹᱜᱼᱟ ᱡᱟᱦᱟ ᱱᱟᱜ ᱡᱚᱢ ᱵᱟᱭ ᱥᱟᱱᱟ ᱵᱤᱱᱟ ᱟᱫᱚ ᱨᱚᱞ ᱫᱚ ᱠᱟᱥᱟ ᱜᱮ ᱨᱮᱦᱚᱸ ᱟᱫᱚ ᱾ ᱠᱷᱳᱜ ᱨᱮ ᱡᱟᱹᱥᱛᱤ ᱢᱟᱱᱮ ᱡᱟᱦᱟᱸᱭ ᱡᱟᱹᱥᱛᱤ ᱠᱚ ᱠᱷᱳᱜᱼᱟ ᱩᱱᱠᱩ ᱡᱩᱫᱤ ᱨᱚᱞ ᱠᱚ ᱡᱚᱢᱟ ᱮᱸᱰᱮᱠᱷᱟᱱ ᱠᱷᱳᱜ ᱫᱚ ᱪᱟᱵᱟᱜ ᱛᱟᱠᱚᱣᱟ ᱡᱩᱫᱤ ᱱᱤᱭᱟᱹ ᱵᱮᱲᱟ ᱵᱤᱱ ᱡᱚᱢᱟ ᱟᱥᱮ ᱯᱚᱨᱮᱨ ᱵᱮᱲᱟ ᱫᱚ ᱟᱫᱚ ᱩᱱᱟᱹᱜ ᱫᱚ ᱵᱟᱟᱹᱵᱤᱱ ᱠᱷᱜᱼᱟ ᱚᱱᱠᱟ ᱞᱮᱠᱟ ᱚᱱᱠᱟ ᱞᱮᱠᱟ ᱠᱚ ᱡᱚᱢ ᱜᱮᱭᱟ ᱠᱚ ᱾
ᱟᱪᱪᱷᱟ ᱨᱚᱞ ᱢᱟ ᱦᱟᱸᱜ ᱠᱟᱹᱴᱤᱡ ᱡᱚᱜᱼᱟ ᱢᱟᱱᱮ ᱚᱱᱟ ᱡᱚ ᱢᱟᱱᱮ ᱚᱱᱟ ᱡᱚ ᱜᱮ ᱡᱚᱢ ᱦᱩᱭᱩ ᱟᱥᱮ ᱠᱟᱹᱴᱤᱡ
ᱨᱟᱥᱟ ᱚᱱᱟ ᱟᱱᱮ ᱚᱱᱠᱟ ᱵᱤᱱ ᱢᱟᱱᱮ ᱯᱩᱨᱟᱹ ᱜᱚᱴᱟ ᱛᱮᱫᱚ ᱵᱟᱝ ᱠᱚᱴᱮᱡ ᱠᱮᱫᱟ ᱵᱤᱱ ᱟᱫᱚ ᱢᱤᱫ ᱴᱩᱠᱨᱟᱹ ᱵᱤᱱ ᱦᱟᱛᱟᱣ ᱠᱮᱫᱟ ᱟᱨᱩᱯ ᱥᱟᱯᱷᱟ ᱠᱟᱛᱮᱫ ᱟᱫᱚ ᱚᱱᱟ ᱟᱫᱚ ᱠᱟᱹᱴᱤᱡ ᱵᱤᱱ ᱛᱚᱜᱚᱡ ᱠᱮᱫᱟ ᱟᱫᱚ ᱚᱱᱠᱟ ᱠᱟᱥᱟ ᱠᱟᱥᱟ ᱵᱷᱟᱵ ᱵᱩᱡᱷᱟᱹᱜᱼᱟ ᱠᱟᱥᱟ ᱠᱟᱥᱟ ᱦᱮᱨᱮᱢ ᱦᱮᱨᱮᱢ ᱟᱫᱚ ᱚᱱᱠᱟ ᱵᱤᱱ ᱚᱱᱟ ᱨᱟᱥᱟ ᱛᱮ ᱵᱤᱱ ᱩᱫ ᱞᱮᱠᱷᱟᱱ ᱜᱮ ᱛᱟᱯᱚᱨᱮ ᱟᱫᱚ ᱴᱷᱤᱠᱚᱜᱼᱟ ᱚᱱᱟ ᱠᱷᱳ ᱫᱚ ᱾
ᱟᱹᱰᱤ ᱱᱟᱯᱟᱭ ᱛᱟᱦᱚᱞᱮ ᱵᱟᱝᱞᱤᱧ ᱵᱟᱲᱟᱭ ᱠᱟᱱ ᱛᱟᱦᱮᱸᱱᱟ ᱨᱚᱞ ᱠᱚᱢᱟ ᱢᱮᱱᱟᱜ ᱜᱮᱭᱟ ᱵᱟᱝᱢᱟ ᱱᱚᱝᱠᱟᱱ ᱠᱟᱹᱢᱤ ᱠᱚᱨᱮᱚ ᱞᱟᱜᱟᱜᱼᱟ ᱟᱹᱰᱤ ᱱᱟᱯᱟᱭ᱾ ᱞᱟᱹᱭ ᱟᱸᱡᱚᱢᱟ ᱞᱮᱭᱟᱵᱤᱱ ᱟᱨ ᱨᱚᱞ ᱞᱮᱠᱟᱱᱟᱜ ᱜᱮ ᱦᱟᱸᱜ ᱢᱤᱫ ᱨᱚᱠᱚᱢ ᱠᱚ ᱢᱮᱱᱟᱜ ᱟᱠᱟᱫᱟ ᱱᱚᱣᱟ ᱥᱚᱥᱚ ᱥᱚᱥᱚ ᱫᱟᱨᱮ ᱠᱚᱫᱚ ᱢᱮᱱᱟᱜ ᱜᱮᱭᱟ ᱥᱮ ᱵᱟᱝ ᱜᱮ?
ᱦᱳᱭ ᱥᱚᱥᱳ ᱦᱚᱸ ᱢᱮᱱᱟᱜᱼᱟ, ᱥᱚᱥᱳ ᱦᱚᱸ ᱟᱹᱰᱤ ᱞᱮᱠᱟ ᱠᱟᱹᱢᱤ ᱨᱮᱜᱮ ᱞᱟᱜᱟᱜ ᱜᱮᱭᱟ ᱵᱟᱰᱟᱭ ᱫᱚ ᱠᱟᱹᱴᱤᱡ ᱞᱤᱧ ᱵᱟᱲᱟᱭᱟ ᱵᱤᱥᱤ ᱵᱟᱟᱹᱞᱤᱧ ᱵᱟᱲᱟᱭᱟ ᱨᱮᱦᱚᱸ ᱾
ᱛᱟᱦᱚᱞᱮ ᱞᱟᱭ ᱵᱤᱱ ᱛᱟᱦᱚᱞᱮ ᱪᱮᱫ ᱠᱟᱹᱢᱤ ᱠᱚᱵᱤᱱ ᱵᱟᱲᱟᱭ ᱟᱠᱟᱫᱟ ᱾
ᱟᱫᱚ ᱥᱚᱥᱚ ᱫᱚ ᱵᱟᱲᱟᱭ ᱟᱞᱤᱧ ᱡᱮ ᱱᱚᱡᱚᱨ ᱵᱟᱝ ᱞᱟᱜᱟᱜ ᱨᱮᱱᱟᱜ ᱦᱚᱠᱚᱸ ᱦᱚᱨᱚᱜ ᱟᱠᱚ ᱜᱮᱭᱟ᱾ ᱟᱨ ᱡᱟᱦᱟᱸ ᱚᱱᱠᱟ ᱡᱟᱸᱜᱟ ᱠᱚ ᱛᱤ ᱠᱚ ᱨᱟᱹᱯᱩᱫᱚᱜ ᱛᱟᱠᱚᱣᱟ ᱩᱱᱦᱚᱸ ᱡᱚᱠᱷᱚᱭ ᱠᱚ ᱛᱚᱞ ᱛᱟᱠᱚᱣᱟ ᱥᱮ ᱩᱱ ᱦᱚᱸᱠᱚ ᱦᱚᱨᱚᱜ ᱟᱠᱚ ᱜᱮᱭᱟ ᱟᱫᱚ ᱦᱟᱸᱜ ᱪᱮᱫ ᱞᱮᱠᱟ ᱴᱷᱤᱠ ᱫᱚ ᱵᱟᱹᱞᱤᱧ ᱵᱟᱲᱟᱭᱟ ᱚᱱᱠᱟ ᱜᱮ ᱟᱹᱞᱤᱧᱟᱜ ᱤᱭᱟᱹ ᱛᱮᱫᱚ ᱞᱤᱧ ᱵᱟᱲᱟᱭᱟ᱾
ᱦᱮᱸ ᱟᱹᱞᱤᱧ ᱦᱚᱸ ᱟᱵᱤᱱ ᱪᱤᱜᱠᱟ ᱵᱤᱱ ᱞᱟᱹᱭ ᱠᱮᱜᱼᱟ, ᱱᱚᱝᱠᱟ ᱜᱮ ᱛᱤ ᱡᱟᱸᱜᱟ ᱠᱚ ᱨᱟᱹᱯᱩᱫᱚᱜ ᱛᱟᱠᱚᱣᱟ ᱥᱮ ᱚᱝᱠᱟ ᱢᱤᱦᱤ ᱠᱚᱠᱚ ᱦᱚᱯᱚᱱᱚᱜ ᱜᱮᱭᱟ ᱛᱚᱠᱷᱚᱱ ᱜᱮᱠᱚ ᱦᱚᱨᱚᱜ ᱟᱠᱚ ᱜᱮᱭᱟ᱾ ᱱᱚᱣᱟ ᱫᱚ ᱱᱚᱡᱚᱨ ᱵᱟᱝ ᱞᱟᱡᱼᱼ ᱠᱟᱱᱟ ᱠᱷᱟᱹᱛᱤᱨ ᱜᱮᱠᱚ ᱦᱚᱨᱚ ᱢᱚᱱᱠᱟ ᱱᱚᱠᱟ ᱠᱚ ᱛᱚᱞ ᱟᱠᱚᱜᱮ ᱱᱤᱱᱟᱹᱜ ᱥᱳᱢᱳᱭ ᱜᱮᱦᱟᱸᱜ ᱞᱤᱧ ᱵᱟᱰᱟᱭᱟ᱾ ᱠᱟᱫᱟ᱾
ᱦᱳᱭ ᱦᱳᱭ ᱦᱳᱭ ᱟᱹᱞᱤᱧ ᱦᱚᱸ ᱚᱱᱠᱟ ᱜᱮᱞᱤᱧ ᱵᱟᱰᱟᱭ ᱟᱠᱟᱫᱟ ᱟᱫᱚ ᱥᱟᱹᱨᱤ ᱫᱚ ᱥᱟᱹᱨᱤᱱᱟᱜ ᱠᱟᱱ ᱜᱮᱭᱟ ᱢᱤᱪᱷᱟᱹ ᱫᱚ ᱵᱟᱝ ᱡᱩᱫᱤᱼᱼ ᱮ ᱩᱸ ᱮᱲᱮ ᱜᱮ ᱦᱩᱭ ᱠᱚᱜᱼᱟ ᱥᱮ ᱮᱸᱲᱮ ᱠᱷᱟᱱ ᱫᱚ ᱩᱱᱟᱹᱜ ᱫᱤᱱ ᱠᱷᱚᱱᱟᱜ ᱫᱚ ᱵᱟᱠᱚ ᱵᱮᱵᱚᱦᱟᱨ ᱠᱮᱭᱟ ᱥᱮ ᱥᱮ ᱵᱟᱠᱚ ᱛᱚᱞ ᱡᱩᱱᱤᱡ ᱠᱚᱜᱼᱟ᱾
ᱦᱮᱸ ᱱᱚᱣᱟ ᱢᱟᱦᱟᱸᱜ ᱥᱮᱫᱟᱭ ᱠᱷᱚᱡ ᱢᱮᱱᱟᱜᱼᱟ᱾ ᱠᱟᱫᱟ ᱟᱨᱠᱤ ᱱᱤᱛᱚᱜ ᱦᱚᱸ ᱚᱱᱠᱟ ᱞᱮᱠᱟ ᱜᱮ ᱪᱟᱞᱟᱜ ᱠᱟᱱᱟ ᱱᱚᱝᱠᱟ ᱫᱚᱠᱚ ᱦᱚᱨᱚᱜ ᱟᱠᱚ ᱠᱟᱱ ᱜᱮᱭᱟ ᱡᱟᱦᱟᱸᱭ ᱛᱤ ᱡᱟᱸᱜᱟ ᱨᱟᱹᱯᱩᱫᱚᱜ ᱠᱟᱱᱟ ᱥᱮ ᱢᱤᱦᱩ ᱠᱚᱨᱮ ᱡᱟᱦᱟᱸᱭ ᱠᱚᱨᱮᱱ ᱠᱚ ᱦᱚᱯᱚᱱᱚᱜ ᱠᱟᱱᱟ ᱢᱮᱱᱛᱮ᱾ ᱟᱨ ᱱᱚᱣᱟᱴᱟᱜ ᱠᱟᱛᱷᱟ ᱜᱮᱦᱟᱸᱜ ᱟᱹᱞᱤᱧ ᱫᱚ ᱵᱟᱝᱞᱤᱧ ᱵᱩᱡ ᱛᱤᱭᱳ ᱚᱠᱟᱜ ᱡᱮ ᱱᱚᱣᱟ ᱟᱞᱮ ᱥᱮᱫ ᱫᱚ ᱱᱚᱣᱟ ᱱᱚᱣᱟ ᱠᱷᱟᱹᱨᱟᱹᱭ ᱱᱟᱣᱟ ᱠᱷᱟᱹᱨᱟᱹᱭ ᱠᱚᱠᱚ ᱵᱮᱱᱟᱣ ᱜᱮᱭᱟ᱾ ᱛᱚᱠᱷᱚᱱ ᱛᱩᱠᱩᱡ ᱥᱟᱣᱛᱮ ᱱᱚᱣᱟ ᱥᱚᱥᱚ ᱰᱟᱹᱨ ᱠᱩᱠᱩᱼᱼ ᱫᱚᱦᱚᱣᱟᱜ ᱜᱮ ᱱᱚ ᱪᱮᱜ ᱠᱷᱟᱹᱛᱤᱨ ᱠᱚ ᱫᱚᱦᱚᱣᱟᱜ ᱱᱚᱣᱟ ᱫᱚᱦᱟᱸᱜ ᱵᱟᱝᱞᱤᱧ ᱵᱟᱲᱟᱭᱟ ᱱᱚᱝᱠᱟ ᱵᱤᱱ ᱵᱟᱰᱟᱭ ᱟᱠᱟᱫᱟ?
ᱦᱳᱭ ᱟᱫᱚ ᱠᱷᱟᱹᱨᱟᱹᱭ ᱨᱮᱫᱚ ᱟᱫᱚ ᱟᱵᱚ ᱫᱚ ᱠᱷᱟᱹᱨᱟᱹᱭ ᱨᱮᱫᱚ ᱞᱚᱠᱠᱷᱤ ᱵᱚᱞᱚᱱᱟᱭ ᱛᱚ ᱟᱫᱚ ᱛᱟᱦᱞᱮ ᱟᱫᱚ ᱚᱱᱠᱟ ᱢᱟᱱᱮ ᱚᱱᱠᱟᱜᱮ ᱟᱹᱞᱤᱧ ᱦᱚᱞᱤᱧ ᱵᱟᱲᱟᱭᱟ ᱡᱟᱛᱮ ᱱᱚᱡᱚᱨ ᱵᱟᱝ ᱞᱟᱜᱟᱜ ᱞᱮᱠᱟ ᱜᱮ ᱡᱮᱢᱚᱱ ᱦᱚᱛᱚᱫ ᱡᱟᱦᱟᱸ ᱠᱚᱨᱮ ᱵᱚᱱ ᱨᱚᱦᱚᱭ ᱜᱮᱭᱟ ᱚᱸᱰᱮ ᱡᱩᱛᱟᱹ ᱡᱚᱱᱚᱜ ᱚᱝᱠᱟ ᱤᱭᱟᱹ ᱵᱚᱱ ᱟᱸᱠᱟᱣᱟᱜ ᱜᱮᱭᱟ ᱛᱚ᱾ ᱡᱟᱛᱮ ᱱᱚᱡᱚᱨ ᱵᱟᱝ ᱞᱟᱜᱟᱜ ᱢᱟ ᱟᱫᱚ ᱠᱷᱟᱹᱨᱟᱹᱭ ᱨᱮᱦᱚᱸ ᱚᱝᱠᱟ ᱜᱮ ᱡᱟᱛᱮ ᱱᱚᱡᱚᱨ ᱵᱟᱝ ᱞᱟᱜᱟᱜ ᱢᱟ ᱦᱩᱲᱩ ᱠᱚᱵᱚᱱ ᱟᱹᱜᱩᱭ ᱜᱮᱭᱟ ᱛᱚ᱾ ᱟᱫᱚ ᱢᱤᱫ ᱞᱮᱠᱟ ᱚᱝᱠᱟ ᱱᱤᱭᱚᱢ ᱠᱟᱛᱮᱜ ᱜᱮ ᱟᱫᱚ ᱟᱸᱡᱚᱢ ᱟᱠᱟᱱᱟ ᱡᱮ ᱤᱭᱟᱹ ᱩᱱᱟᱹᱜᱼᱼ ᱴᱷᱤᱠ ᱫᱚ ᱵᱟᱹᱞᱤᱧ ᱵᱟᱲᱟᱭᱟ ᱦᱟᱸᱜ ᱚᱝᱠᱟ ᱜᱮᱞᱤᱧ ᱵᱟᱲᱟᱭᱟ᱾
ᱚ ᱟᱪᱪᱷᱟ ᱢᱟᱱᱮ ᱟᱹᱞᱤᱧ ᱦᱚᱸ ᱵᱟᱝᱞᱤᱧ ᱵᱟᱰᱟᱭ ᱠᱟᱛᱮᱜ ᱜᱮᱛᱚ ᱡᱚᱛᱷᱟᱛ ᱠᱟᱛᱷᱟ ᱜᱮᱵᱤᱱ ᱞᱟᱹᱭ ᱠᱮᱫᱟ ᱡᱮᱦᱮᱛᱩ ᱱᱚᱣᱟ ᱥᱚᱥᱚ ᱡᱚ ᱫᱚᱦᱟᱸᱜ ᱱᱚᱡᱚᱨ ᱵᱟᱝ ᱞᱟᱜᱟᱜ ᱠᱷᱟᱹᱛᱤᱨ ᱵᱩᱱ ᱞᱟᱜᱟᱣᱮᱜ ᱠᱟᱱᱟ, ᱦᱚᱨᱚᱜ ᱟᱠᱩ ᱠᱟᱱᱟ ᱵᱩᱱ᱾ ᱱᱚᱜᱼᱚᱭ ᱡᱮᱦᱮᱛᱩ ᱞᱚᱠᱠᱷᱤ ᱵᱚᱞᱚᱝ ᱠᱟᱱᱟᱭ ᱡᱟᱛᱮ ᱱᱚᱡᱚᱨ ᱵᱟᱝ ᱞᱟᱜᱟᱜ ᱢᱟ ᱚᱱᱟ ᱠᱷᱟᱹᱛᱤᱨ ᱜᱮ ᱡᱚᱛᱚ ᱴᱷᱤᱠ ᱠᱟᱛᱷᱟ ᱜᱮᱵᱤᱱ ᱞᱟᱹᱭ ᱠᱟᱜᱼᱟ, ᱦᱳᱭ ᱛᱚ ᱱᱚᱝᱠᱟ ᱦᱚᱸ ᱦᱩᱭ ᱫᱟᱲᱮᱜᱼᱟ ᱟᱵᱮᱱᱟᱜ ᱪᱤᱱᱛᱟᱹ ᱵᱷᱟᱵᱱᱟ ᱞᱮᱠᱟᱛᱮ᱾
ᱦᱳᱭ ᱦᱳᱭ ᱟᱨ ᱚᱱᱟ ᱡᱟᱦᱟᱸ ᱦᱚᱛᱚᱫ ᱫᱟᱨᱮ ᱜᱮᱵᱚᱱ ᱨᱚᱦᱚᱭ ᱜᱮᱭᱟ ᱦᱚᱛᱚᱫ ᱢᱟᱪᱟᱭ ᱜᱮᱭᱟᱵᱚᱱ ᱛᱚ ᱟᱫᱚ ᱚᱲᱟᱜ ᱨᱮᱦᱚᱸ ᱟᱸ ᱚᱱᱠᱟ ᱜᱮ ᱧᱮᱞ ᱦᱳᱭ ᱠᱟᱱᱟ ᱚᱱᱠᱟ ᱥᱚᱥᱚ ᱛᱟᱯᱚᱨᱮ ᱮᱸ ᱮᱱᱛᱮ ᱠᱚ ᱞᱟᱹᱭ ᱡᱩᱛᱟᱹ ᱟᱨ ᱛᱟ ᱯᱚᱨᱮ ᱡᱚᱱᱚᱜ ᱚᱝᱠᱟ ᱡᱚᱱᱚᱜ ᱡᱟᱦᱟᱸ ᱡᱚᱫ ᱦᱮᱲ ᱠᱟᱜᱼᱟ ᱵᱚ ᱚᱱᱠᱟᱱᱟᱜ ᱡᱚᱱᱚᱜ ᱚᱱᱠᱟᱱᱟᱜ ᱠᱚ ᱟᱠᱟᱸ ᱟᱜ ᱜᱮ ᱡᱟᱛ ᱛᱮ ᱡᱚᱜ ᱡᱚᱠᱷᱚᱱ ᱟᱞᱚ ᱟᱞᱚ ᱱᱚᱥᱴᱚᱜ ᱢᱟ ᱥᱮ ᱱᱚᱡᱚᱨ ᱟᱞᱚ ᱞᱟᱜᱟᱜ ᱢᱟ ᱚᱝᱠᱟ ᱞᱮᱠᱟ᱾
ᱦᱚᱸ ᱦᱚᱸ ᱦᱚᱸ ᱟᱞᱮ ᱥᱮᱫ ᱦᱚᱸ ᱱᱚᱝᱠᱟ ᱞᱮᱠᱟᱜᱮ ᱢᱮᱱᱟᱜ ᱟᱠᱟᱫᱟ ᱥᱮᱫᱟᱭ ᱠᱷᱚᱱ ᱠᱚ ᱞᱟᱹᱭ ᱜᱮᱭᱟ ᱵᱟᱝ ᱵᱟ ᱱᱚᱣᱟ ᱡᱟᱦᱟᱸᱱᱟᱜ ᱦᱚᱛᱚᱜ ᱥᱮ ᱡᱟᱦᱟᱱᱟᱜ ᱩᱝᱠᱟ ᱩᱛᱩ ᱠᱚᱵᱚᱱ ᱨᱚᱦᱚᱭ ᱜᱮᱭᱟ ᱚᱸᱰᱮ ᱜᱮ ᱵᱤᱥᱤᱨ ᱵᱷᱟᱜᱽ ᱧᱮᱞᱚᱜ ᱠᱟᱱᱟ ᱱᱚᱣᱟ ᱡᱚᱱᱚᱜ ᱠᱩ ᱪᱚᱯᱚᱞ ᱠᱩᱠᱩ ᱟᱠᱟᱣᱟᱜ ᱜᱮᱭᱟ᱾ ᱥᱮᱫᱟᱭ ᱠᱷᱚᱱ ᱜᱮ ᱞᱟᱹᱭ ᱵᱟᱲᱟ ᱜᱮᱭᱟ ᱠᱚ ᱱᱤᱛᱚᱜ ᱦᱚᱸ ᱱᱚᱝᱠᱟ ᱞᱮᱠᱟᱜᱮ ᱢᱮᱱᱟᱜ ᱟᱠᱟᱜᱼᱟ᱾
ᱦᱩᱸ ᱦᱩᱸ ᱦᱩᱸ ᱟᱫᱚ ᱚᱱᱟ ᱠᱚ ᱱᱤᱭᱚᱢ ᱠᱟᱨᱚᱱ ᱫᱚ ᱟᱫᱚ ᱚ ᱱᱮᱛᱟᱨ ᱨᱮ ᱱᱮᱛᱟᱨ ᱠᱚᱫᱚ ᱡᱚᱛᱚ ᱵᱟᱵᱚ ᱵᱟᱲᱟᱭ ᱨᱮᱦᱚᱸ ᱟᱫᱚ ᱟᱨ ᱡᱩᱫᱤ ᱡᱟᱦᱟᱱᱟᱜ ᱧᱮᱞ ᱦᱩᱭᱩᱜᱼᱟ ᱡᱮ ᱮ ᱱᱚᱣᱟ ᱵᱟᱲᱜᱮ ᱨᱮ ᱢᱮᱱᱟᱜ ᱟᱠᱟᱫᱟ ᱥᱮ ᱱᱚᱣᱟ ᱱᱚᱰᱮ ᱟᱠᱟᱣᱟᱫᱟᱭ᱾ ᱟᱭᱳ ᱪᱮᱜ ᱞᱤᱜᱤᱜ ᱟᱠᱟᱣᱟᱫᱟ ᱟᱫᱚ ᱠᱩᱠᱞᱤ ᱵᱚ ᱫᱚᱦᱚᱭ ᱜᱮᱭᱟ ᱡᱮ ᱚᱱᱟ ᱪᱮᱫᱟᱜ ᱱᱚᱰᱮ ᱫᱚᱢ ᱟᱠᱟᱣᱟᱫᱟ ᱪᱮᱜ ᱦᱩᱭᱩᱜᱼᱟ ᱡᱟᱦᱱᱟᱜ ᱟᱫᱚ ᱩᱱᱠᱚ ᱞᱟᱹᱭ ᱟᱵᱚᱱᱟ ᱥᱮ ᱟᱜᱮ ᱧᱮᱞ ᱠᱟᱛᱮ ᱦᱚᱸ ᱵᱟᱵᱚ ᱠᱩᱠᱞᱤ ᱵᱟᱵᱚ ᱫᱚᱦᱚᱭᱟ ᱟᱫᱚ ᱠᱷᱟᱱ ᱫᱚ ᱵᱟᱵᱚ ᱵᱟᱲᱟᱭ ᱫᱟᱲᱮᱜᱼᱟ ᱡᱮ ᱪᱤᱜ
ᱥᱟᱹᱨᱤ ᱜᱮ ᱡᱩᱫᱤᱭᱳ ᱠᱩᱠᱞᱤ ᱵᱟᱵᱚᱱ ᱫᱚᱦᱚᱭᱟ ᱦᱟᱸ ᱪᱤᱠᱟᱹ ᱛᱮᱵᱚᱱ ᱵᱩᱡᱟ ᱮᱠᱷᱚᱱᱟ ᱦᱤᱛᱚᱜ ᱚᱠᱛᱚ ᱨᱮᱢᱟ ᱪᱮᱜ ᱠᱷᱟᱹᱛᱤᱨᱮᱢ ᱫᱚᱦᱚᱣᱟᱜ ᱠᱟᱱᱟ ᱥᱮ ᱵᱟᱢ ᱫᱚᱦᱚ ᱣᱟᱠᱟᱫᱟ ᱱᱚᱝᱠᱟ ᱛᱩᱨᱠᱤ ᱛᱚᱞᱟᱥ ᱧᱮᱞᱚᱜ ᱠᱟᱱᱟ ᱵᱟᱝ ᱠᱚ ᱠᱷᱚᱡᱚᱜ ᱠᱟᱱᱟ ᱟᱞᱮᱥᱮᱫ ᱫᱚᱦᱟᱸᱜ᱾
ᱦᱳᱭ, ᱦᱳᱭ, ᱦᱳᱭ ᱟᱫᱚ ᱱᱮ ᱦᱚᱲ ᱫᱚ ᱚᱝᱠᱟ ᱠᱩᱞᱤ ᱵᱟᱲᱟ ᱦᱳᱭ ᱟᱠᱟᱱᱟ ᱡᱟᱦᱟᱱᱟᱜ ᱜᱮ ᱮᱜ ᱟᱭᱳ ᱪᱮᱜ ᱞᱟᱹᱜᱤᱜ ᱤᱧ ᱫᱚᱦᱚᱣᱟᱫᱟ ᱪᱮᱜ ᱪᱤᱠᱟᱹᱜᱼᱟ ᱪᱮᱜ ᱠᱷᱟᱹᱛᱤᱨ ᱟᱫᱚ ᱞᱟᱹᱭ ᱵᱩᱴᱟᱹᱣ ᱟᱱᱤᱡᱟᱠᱚ᱾ ᱠᱩᱞᱤ ᱞᱮᱠᱚ ᱠᱷᱟᱱ ᱟᱨ ᱡᱩᱫᱤ ᱵᱟᱢ ᱠᱩᱞᱤ ᱠᱚᱣᱟ ᱩᱝᱠᱩ ᱢᱟ ᱪᱤᱠᱟᱹᱛᱮᱠᱚ ᱵᱩᱡᱷᱟᱹᱣᱟ ᱡᱮ ᱱᱩᱠᱩ ᱫᱚ ᱱᱚᱣᱟ ᱫᱚ ᱵᱟᱠᱚ ᱵᱟᱲᱟᱭᱟ ᱢᱮᱱᱛᱮ ᱦᱮᱸᱥᱮ ᱟᱵᱚ ᱟᱵᱚ ᱛᱮᱜᱮ ᱠᱩᱞᱤ ᱡᱩᱱᱤᱭ ᱦᱩᱭᱩᱜᱼᱟ ᱛᱚᱵᱮ ᱛᱚ ᱚ ᱵᱟ ᱵᱚᱱ ᱵᱟᱲᱟᱭ ᱫᱟᱲᱮᱭᱟᱜᱼᱟ ᱵᱟᱠᱷᱟᱡ ᱪᱤᱠᱟᱹ ᱛᱮᱵᱚᱱ ᱵᱟᱰᱟᱭᱟ᱾
ᱦᱳᱭ ᱥᱮᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱟᱱᱟ ᱡᱩᱫᱤᱭᱳ ᱵᱟᱢ ᱠᱩᱞᱤᱭᱭᱟ ᱵᱟᱢ ᱵᱟᱰᱟᱭ ᱠᱟᱛᱮᱫ ᱱᱚᱣᱟᱫᱚ ᱦᱟᱸᱜ ᱟᱵᱤᱱᱟᱜ ᱜᱮ ᱵᱷᱩᱞ ᱦᱮᱸ ᱥᱮ ᱵᱟᱝ ᱵᱟᱠᱷᱟᱡ ᱯᱚᱨᱮ ᱛᱮ ᱵᱟᱝ ᱵᱮᱱ ᱵᱩᱡᱽ ᱫᱟᱲᱮᱭᱟᱜ ᱟ ᱵᱟᱝ ᱢᱟ ᱪᱮᱫ ᱠᱷᱟᱹᱛᱤᱨ ᱮ ᱱᱚᱝᱠᱟ ᱠᱤᱫᱤᱧᱟ ᱛᱚ ᱚᱱᱟ ᱫᱚ ᱠᱩᱰᱤ ᱜᱮ ᱩᱪᱤᱛ ᱠᱟᱱᱟ ᱥᱮ ᱪᱮᱫ?
ᱦᱩᱸ ᱦᱩᱸ ᱦᱩᱸ᱾ ᱟᱫᱚ ᱡᱟᱦᱟᱱ ᱡᱤᱱᱤᱥ ᱡᱩᱫᱤ ᱵᱟᱢ ᱵᱟᱲᱟᱭᱟ ᱚᱝᱠᱟ ᱜᱮ ᱵᱟᱢ ᱠᱩᱞᱤ ᱞᱮᱠᱷᱟᱡ‌ ᱪᱤᱠᱟᱹᱛᱮᱢ ᱵᱩᱡᱟ ᱡᱟᱦᱟᱸ ᱨᱮ ᱡᱟᱦᱟ ᱡᱷᱚᱛᱚ ᱡᱟᱭᱜᱟ ᱫᱚ ᱵᱟᱵᱚ ᱪᱟᱞᱟᱣ ᱠᱟᱱᱟ ᱥᱮ ᱵᱟᱵᱚᱱ ᱵᱟᱲᱟᱭᱟ ᱚᱱᱠᱟ ᱞᱮᱠᱟ ᱠᱩᱞᱤ ᱠᱩᱞᱤ ᱛᱮᱜᱮ ᱥᱮ ᱡᱚᱛᱚᱱᱟᱜ ᱵᱚᱱ ᱵᱩᱡᱷᱟᱹᱣ ᱫᱟᱲᱮᱭᱟᱜᱼᱟ ᱚᱝᱠᱟ ᱜᱮ ᱡᱟᱦᱟᱸ ᱡᱟᱭᱜᱟᱜ ᱱᱤᱭᱚᱢ ᱠᱟᱨᱚᱱ ᱠᱚ ᱵᱟᱵᱚ ᱵᱟᱲᱟᱭᱟ᱾ ᱚᱱᱟ ᱜᱮ ᱡᱩᱫᱤ ᱟᱭᱳ ᱵᱟᱵᱟ ᱛᱟᱠᱳ ᱴᱷᱮᱱ ᱠᱩᱠᱞᱤ ᱵᱚ ᱫᱚᱦᱚᱭᱟ ᱮᱸᱰᱮ ᱠᱷᱟᱡ ᱡᱟᱦᱟᱸ ᱠᱚ ᱵᱟᱲᱟᱭᱟ ᱟᱠᱚᱣᱟᱜ ᱞᱮᱠᱟ ᱛᱮᱫᱚ ᱠᱚ ᱞᱟᱹᱭ ᱟᱵᱚᱱ ᱜᱮᱭᱟ ᱥᱮ᱾
ᱦᱮᱸ ᱦᱮᱸ ᱡᱚᱛᱷᱟᱛ ᱫᱚ ᱱᱚᱣᱟ ᱜᱮ ᱡᱚᱫᱤᱭᱳ ᱡᱟᱦᱟᱱᱟᱜ ᱵᱟᱢ ᱩᱨᱩᱵᱩ ᱵᱩᱡ ᱫᱟᱲᱮᱭᱟ ᱮᱠᱪᱩᱭᱮᱞᱤ ᱱᱚᱣᱟᱫᱚ ᱠᱩᱞᱤ ᱜᱮ ᱱᱟᱯᱟᱭᱟ ᱪᱮᱫᱟᱜ ᱥᱮ ᱩᱱᱠᱩ ᱜᱮ ᱥᱮᱫᱟᱭ ᱠᱷᱚᱡ ᱠᱚ ᱧᱮᱞ ᱟᱹᱜᱩ ᱠᱟᱜᱼᱟ ᱢᱚᱴᱟᱢᱩᱴᱤ ᱦᱳᱭ ᱛᱮᱠᱚ ᱵᱟᱲᱟᱭ ᱜᱮᱭᱟ ᱦᱚᱭᱛᱳ ᱟᱝᱠᱩ ᱡᱟᱦᱟᱸ ᱛᱤᱱᱟᱹᱜ ᱠᱚ ᱵᱟᱲᱟᱭᱟ ᱱᱚᱝᱠᱟ ᱞᱮᱠᱟᱛᱮ ᱦᱟᱸᱜ ᱠᱚ ᱞᱟᱹᱭ ᱫᱟᱲᱮᱭᱟᱜ ᱜᱮᱭᱟ᱾
ᱦᱳᱭ ᱦᱳᱭ ᱦᱳᱭ, ᱵᱟᱲᱟᱭ ᱠᱷᱟᱹᱛᱤᱨ ᱜᱮ ᱟᱠᱚ ᱦᱚᱸ ᱚᱝᱠᱟ